ᱜᱚᱝᱠᱮ ᱡᱚᱦᱟᱨ, ᱡᱚᱦᱟᱨ,
ᱦᱮᱸ, ᱡᱚᱦᱟᱨ, ᱡᱚᱦᱟᱨ,
ᱦᱚᱸ,
ᱛᱟᱦᱚᱞᱮ ᱜᱚᱝᱠᱮ ᱟᱹᱞᱤᱧ ᱫᱚ ᱱᱤᱛᱚᱜ ᱫᱚ ᱱᱟᱯᱟᱭ ᱵᱟᱲᱟ ᱜᱮ᱾
ᱟᱪᱪᱷᱟ,
ᱟᱵᱮᱱ ᱜᱮ ᱪᱮᱫ ᱞᱮᱠᱟ ᱢᱮᱱᱟᱜ ᱵᱮᱱᱟ?
ᱟᱹᱞᱤᱧ ᱦᱚᱸ ᱢᱚᱴᱟᱢᱩᱴᱤ ᱱᱟᱯᱟᱭ ᱫᱚ ᱱᱟᱯᱟᱭ ᱜᱮ ᱢᱮᱱᱟᱜ ᱞᱤᱧᱟᱹ ᱟᱯᱟᱛᱚᱛᱚ,
ᱚ, ᱢᱟᱱᱮ ᱡᱚᱛᱚ ᱠᱚᱜᱮ ᱟᱨ ᱪᱮᱫ ᱱᱟᱯᱟᱭ ᱵᱟᱲᱟᱭ ᱜᱮᱥᱮ ᱪᱮᱫ ᱞᱮᱠᱟ?
ᱦᱳᱭ ᱦᱳᱭ ᱱᱟᱯᱟᱭ ᱜᱮ ᱱᱤᱛᱚᱜ ᱫᱚ ᱚᱲᱟᱜ ᱠᱚᱨᱮ ᱦᱚᱸ ᱱᱟᱯᱟᱭ ᱜᱮ, ᱟᱨ ᱟᱹᱞᱤᱧ ᱦᱚᱸ ᱱᱟᱯᱟᱭ ᱜᱮ᱾
ᱦᱳᱭ ᱱᱟᱯᱟᱭ ᱛᱟᱦᱮᱸ ᱜᱮ ᱮᱻ ᱵᱮᱥᱼᱟ᱾ ᱟᱨ ᱪᱮᱫ?
ᱦᱳᱭ,
ᱟᱵᱚ ᱡᱟᱦᱟᱸ ᱛᱤᱱᱟᱹᱜ ᱱᱟᱯᱟᱭ ᱵᱚᱱ ᱛᱟᱦᱮᱱᱟ ᱩᱱᱟᱹᱜ ᱜᱮ ᱟᱵᱚ ᱚᱱᱮ ᱨᱟᱹᱥᱠᱟᱹ ᱵᱚᱱ ᱵᱩᱡᱟ ᱥᱮ ᱟᱵᱚ ᱵᱮᱥ ᱵᱚᱱ ᱵᱩᱡᱟ᱾ᱦᱮᱸ ᱥᱮ ᱵᱟᱝ?
ᱴᱷᱤᱠ ᱴᱷᱤᱠ ᱡᱤᱣᱮᱫ ᱡᱤᱭᱚᱱ ᱨᱮ ᱢᱤᱫᱴᱤᱡ ᱢᱚᱸᱡᱽ ᱵᱷᱟ ᱛᱮ ᱛᱟᱦᱮᱸ ᱞᱮᱱ ᱠᱷᱟᱱ ᱚᱱᱟᱜᱮ ᱵᱩᱜᱤ ᱟᱨ ᱪᱮᱫ᱾
ᱦᱮᱸ,
ᱛᱟᱨᱯᱚᱨ ᱪᱮᱫᱞᱮᱠᱟ?
ᱢᱟ ᱞᱟᱹᱭᱵᱮᱱ,
ᱪᱮᱫ ᱞᱮᱠᱟ ᱚᱵᱚᱥᱛᱷᱟ ᱠᱚ?
ᱟᱪᱪᱷᱟ ᱜᱚᱝᱠᱮ ᱟᱹᱞᱤᱧ ᱟᱵᱮᱱ ᱴᱷᱮᱱ ᱢᱤᱫᱴᱤᱡ ᱠᱩᱠᱞᱤ ᱞᱤᱧ ᱫᱚᱦᱚᱭᱟ? ᱦᱮᱸ ᱟᱵᱚ ᱱᱚᱣᱟ ᱥᱟᱱᱛᱟᱲ ᱥᱚᱢᱟᱡᱽ ᱨᱮᱱᱟᱜ ᱱᱚᱜᱼᱚᱭ ᱡᱟᱦᱟᱸ ᱧᱮᱞᱚᱜ ᱠᱟᱱ ᱫᱚ ᱫᱚᱢᱮ ᱱᱮᱛᱟᱨ? ᱦᱩᱰᱤᱧ ᱦᱩᱰᱤᱧ ᱜᱤᱫᱽᱨᱟᱹ ᱠᱚ ᱥᱮ ᱦᱩᱰᱤᱧ ᱦᱩᱰᱤᱧ ᱵᱟᱹᱵᱩ ᱛᱟᱠᱚ ᱢᱟᱹᱭ ᱛᱮᱠᱚ, ᱡᱟᱦᱟᱸᱭ ᱵᱟᱦᱩ ᱵᱟᱹᱦᱩᱜ ᱠᱟᱱᱟ ᱠᱚ, ᱦᱮᱸ, ᱩᱱᱠᱩ ᱱᱤᱭᱟᱹᱛᱮ ᱟᱵᱮᱱ ᱴᱷᱮᱱ ᱠᱟᱹᱴᱤᱡ ᱟᱹᱞᱤᱧ ᱠᱩᱠᱞᱤ ᱞᱤᱧ ᱫᱚᱦᱚᱭᱮᱫᱟ ᱟᱨ ᱪᱮᱫ,
ᱦᱳᱭ ᱜᱚᱝᱠᱮ ᱠᱩᱠᱞᱤ ᱢᱟ ᱟᱹᱰᱤ ᱡᱚᱛᱷᱟᱛ ᱜᱮᱵᱮᱱ ᱫᱚᱦᱚ ᱠᱟᱫᱟ, ᱡᱟᱦᱟᱸ ᱦᱤᱥᱟᱹᱵ ᱪᱟᱞᱟᱜ ᱠᱟᱱᱟ ᱫᱤᱱ ᱫᱤᱥᱚᱢ ᱨᱮ,
ᱦᱮᱸ,
ᱧᱮᱞ ᱛᱮᱫᱚ ᱚᱵᱚᱥᱥᱚ ᱟᱹᱰᱤ ᱦᱩᱰᱤᱧ ᱦᱩᱰᱤᱧ ᱜᱤᱫᱟᱹᱨ ᱠᱚᱜᱮ ᱠᱚ ᱫᱩᱞᱟᱹᱲ ᱫᱩᱯᱞᱟᱹᱲ, ᱥᱮ ᱚᱱᱠᱟᱱᱟᱜ ᱢᱤᱫᱴᱤᱡ ᱥᱟᱹᱜᱟᱹᱭ ᱡᱚᱲᱟᱣ ᱫᱚ ᱡᱚᱯᱲᱟᱣ ᱫᱚ ᱦᱩᱭᱩᱜ ᱠᱟᱱ ᱛᱟᱠᱚ ᱜᱮᱭᱟ᱾
ᱦᱮᱸ, ᱢᱮᱱᱫᱚ ᱥᱟᱹᱜᱟᱹᱭ ᱟᱨ ᱪᱮᱫ? ᱦᱮᱸ,
ᱚᱱᱟᱜᱮ ᱛᱤᱱᱟᱹᱜᱴᱟ ᱵᱷᱟᱜᱤᱜ ᱠᱟᱱᱟ ᱥᱮ ᱛᱤᱱᱟᱹᱜᱴᱟᱜ ᱠᱷᱟᱨᱟᱯᱚᱜ ᱠᱟᱱᱟ, ᱟᱵᱮᱱ ᱪᱮᱫ ᱞᱮᱠᱟ ᱵᱮᱱ ᱢᱚᱱᱮᱭᱮᱫᱼᱟ ᱱᱚᱣᱟ? ᱠᱚᱢ ᱵᱚᱭᱮᱥ ᱨᱮ᱾ ᱟᱸᱜᱤᱨ ᱟ ᱧᱟᱯᱟᱢ ᱨᱚ
ᱚᱵᱚᱥᱥᱳᱭ, ᱟᱫᱚ ᱟᱵᱚ ᱥᱟᱱᱛᱟᱲ ᱦᱚᱯᱚᱱ ᱠᱟᱹᱴᱤᱡ ᱢᱟᱱᱮ ᱟᱵᱚ ᱫᱤᱠᱩ ᱪᱷᱟᱹᱛᱤᱠ ᱠᱷᱚᱱᱟᱜ ᱫᱚ ᱠᱟᱹᱴᱤᱡ ᱟᱵᱚ ᱱᱚᱜᱼᱚᱱᱟ ᱫᱤᱠ ᱫᱤᱭᱮ ᱫᱚ ᱠᱟᱹᱴᱤᱡ ᱟᱵᱚ ᱠᱟᱹᱴᱤᱡ ᱢᱟᱭᱱᱟᱥ ᱯᱚᱭᱮᱱᱴ ᱨᱮ ᱢᱮᱱᱟᱜ ᱵᱚᱱᱟ, ᱠᱟᱨᱚᱱ ᱫᱤᱠᱩ ᱪᱷᱟᱹᱛᱤᱠ ᱫᱚ ᱦᱩᱱᱟᱹᱝ ᱟᱠᱚᱣᱟᱜ ᱢᱤᱪᱩᱨᱤᱴᱤ ᱵᱚᱭᱮᱥ ᱥᱮ ᱟᱭᱟᱜ ᱢᱤᱫᱴᱤᱡ ᱯᱟᱨᱥᱚᱱᱟᱞ ᱵᱷᱟᱵᱮ ᱵᱟᱭ ᱟᱡ ᱵᱟᱭ ᱛᱤᱸᱜᱩ ᱠᱮᱴᱮᱡ ᱫᱟᱲᱮᱭᱟᱜ ᱠᱷᱟᱱ ᱫᱚ ᱚᱱᱟ ᱫᱤᱭᱮ ᱫᱩᱞᱟᱹᱲ ᱫᱩᱯᱩᱞᱟᱹᱲ ᱫᱤᱭᱮ ᱫᱚ ᱦᱟᱸᱜ ᱩᱱᱟᱹᱜ ᱢᱟᱲᱟᱝ ᱩᱱ ᱫᱚ ᱵᱟᱭ ᱢᱚᱱᱮᱭᱟ ᱱᱟᱦᱟᱜ ᱡᱚᱠᱷᱚᱱ ᱜᱮ ᱟᱡᱮ ᱛᱤᱸᱜ ᱠᱮᱴᱮᱡᱚᱜ, ᱩᱱ ᱥᱚᱢᱚᱭ ᱜᱮ ᱢᱟᱱᱮ᱾
ᱦᱳᱭ, ᱦᱳᱭ,
ᱦᱮᱸ ᱢᱚᱱᱮᱭᱟᱭ, ᱟᱨ ᱟᱵᱚ ᱥᱟᱱᱛᱟᱲ ᱫᱚ ᱦᱩᱭᱩᱜ ᱠᱟᱱᱟ ᱪᱮᱫ ᱞᱮᱠᱟᱤᱧ ᱞᱟᱹᱭᱟ ᱢᱟᱱᱮ ᱟᱵᱚ ᱥᱟᱱᱛᱟᱲ ᱫᱚ ᱠᱟᱹᱴᱤᱡ ᱢᱟᱱᱮ ᱡᱩᱣᱟᱹᱱ ᱮᱱ ᱠᱷᱟᱱ ᱜᱮ ᱢᱟᱱᱮ ᱩᱱᱠᱩ ᱟᱹᱲᱭᱟᱹ ᱯᱟᱴᱷᱟ ᱞᱮᱠᱟ, ᱮᱠᱫᱚᱢ ᱢᱟᱱᱮ ᱮᱠᱫᱚᱢ ᱢᱟᱱᱮ ᱥᱚᱸᱫᱽᱨᱟᱣ ᱪᱟᱞᱟᱜ ᱟᱠᱚ᱾ ᱟᱨ ᱪᱮᱫ?
ᱦᱳᱭ, ᱱᱚᱣᱟ ᱢᱤᱫᱴᱟᱝ ᱛᱤᱱᱟᱹᱜ ᱜᱟᱱ ᱥᱟᱹᱦᱤ ᱠᱟᱱᱟ ᱥᱮ ᱤᱭᱟᱹ, ᱴᱷᱤᱠᱚᱜ ᱠᱟᱱᱟ ᱥᱮ ᱵᱟᱹᱲᱤᱡᱚᱜ ᱠᱟᱱᱟ?
ᱪᱮᱫ ᱞᱮᱠᱟᱞᱤᱧ ᱞᱟᱹᱭᱟ ᱢᱟᱱᱮ, ᱟᱵᱚ ᱥᱟᱱᱛᱟᱲ ᱜᱮᱛᱚ ᱢᱟᱱᱮ ᱵᱟᱹᱲᱤᱡ ᱦᱚᱸ ᱩᱱᱟᱹᱜ ᱮᱠᱴᱟ ᱫᱚ ᱵᱟᱹᱞᱤᱧ ᱞᱟᱹᱭᱟ, ᱟᱵᱚ ᱥᱟᱱᱛᱟᱲᱟᱜ ᱵᱩᱡᱽ ᱡᱟᱦᱟᱸᱞ ᱞᱮᱠᱟ ᱚᱵᱚᱥᱳᱭ ᱚᱵᱚᱥᱥᱳᱭ ᱵᱟᱹᱲᱤᱡ ᱫᱚ ᱵᱟᱹᱲᱤᱡᱚᱜ ᱠᱟᱱ ᱜᱮᱭᱟ, ᱛᱚᱵᱮ ᱱᱚᱣᱟ ᱡᱤᱱᱤᱥ ᱫᱚ ᱵᱟᱝ ᱦᱩᱭ ᱞᱮᱱᱠᱷᱟᱱ ᱟᱹᱰᱤ ᱜᱮ ᱱᱟᱯᱟᱭ ᱠᱚᱜᱼᱟ ᱟᱨ ᱪᱮᱫ ᱩᱱᱟᱹᱜ ᱠᱚᱢ ᱵᱚᱭᱮᱥ ᱨᱮ, ᱢ ᱳᱚᱴᱟᱢᱩᱴᱤ ᱢᱮᱪᱩᱨᱤᱴᱤ ᱵᱚᱭᱮᱥ ᱦᱩᱭ ᱞᱮᱱᱠᱷᱟᱱ ᱚᱱᱟ ᱫᱚ ᱟᱹᱰᱤ ᱵᱷᱟᱹᱜᱤ ᱦᱩᱭ ᱠᱚᱜ ᱠᱮᱭᱟ, ᱛᱚᱵᱮ ᱵᱮᱥᱤᱨ ᱵᱷᱟᱜᱽ ᱱᱮᱛᱟᱨ ᱡᱟᱦᱟᱸ ᱱᱚᱣᱟ ᱡᱩᱜᱽ ᱨᱮ ᱧᱮᱞᱚᱜ ᱠᱟᱱᱟ, ᱠᱟᱱᱟ ᱟᱵᱚ ᱥᱟᱱᱛᱟᱲ ᱠᱤᱱᱛᱩ ᱱᱚᱜᱼᱟ ᱫᱤᱠ ᱫᱤᱭ ᱫᱚ ᱟᱹᱰᱤ ᱜᱟᱱ ᱢᱟᱱᱮ ᱟᱵᱚᱣᱟᱜ ᱢᱟᱭᱱᱟᱥ ᱯᱚᱭᱮᱱᱴ ᱢᱮᱱᱟᱜᱼᱟ᱾
ᱦᱳᱭ, ᱟᱨ ᱮᱢᱚᱱ ᱮᱢᱚᱱ ᱠᱮᱥ ᱧᱮᱞᱚᱜ ᱠᱟᱱᱟ ᱡᱟᱦᱟᱸ ᱫᱚ ᱚᱱᱟ ᱵᱟᱹᱦᱩᱲᱤᱭᱟᱹ ᱫᱩᱞᱟᱹᱲ᱾ ᱥᱮ ᱠᱟᱱᱟ, ᱢᱟᱱᱮ
ᱦᱮᱸ,
ᱡᱟᱶᱟᱭ ᱪᱮᱛᱟᱱ ᱡᱟᱶᱟᱭ, ᱚᱱᱟ ᱠᱮᱥ ᱦᱚᱸ ᱟᱹᱰᱤ ᱰᱷᱮᱨ ᱜᱮ ᱧᱮᱞᱚᱜ ᱠᱟᱱᱟ᱾
ᱦᱮᱸ, ᱦᱮᱸ,
ᱢᱮᱱᱠᱷᱟᱱ ᱚᱱᱠᱟᱱᱟᱜ ᱜᱮ ᱢᱤᱫᱴᱟᱝ ᱚᱱᱠᱟᱱᱟᱜ ᱜᱮ ᱢᱤᱫᱴᱮᱱ ᱜᱷᱚᱴᱚᱱᱟ ᱟᱞᱮ ᱥᱮᱱ ᱨᱮ ᱦᱩᱭᱱᱟ ᱚᱱᱠᱟᱜᱮ ᱢᱟᱱᱮ ᱫᱩᱞᱟᱹᱲᱼᱫᱩᱯᱩᱞᱟᱹᱲ ᱢᱟᱱᱮ ᱟᱹᱰᱤ ᱥᱴᱨᱚᱝ ᱜᱮ ᱢᱟᱱᱮ ᱟᱹᱰᱤ ᱠᱮᱴᱮᱡ ᱟᱹᱰᱤ ᱠᱚᱰᱨᱟ ᱫᱩᱞᱟᱹᱲ ᱠᱤᱱ ᱛᱟᱦᱮᱸ ᱞᱮᱱᱟ᱾
ᱦᱩᱸ
ᱮᱠᱪᱩᱭᱮᱞᱤ, ᱠᱩᱲᱤ ᱜᱤᱫᱟᱹᱨ ᱟᱨ ᱠᱚᱲᱟ ᱜᱤᱫᱟᱹᱨ ᱵᱟᱹᱵᱩ ᱜᱤᱫᱟᱹᱨ ᱴᱟᱜ ᱢᱟᱱᱮ ᱯᱟᱹᱦᱤᱞ ᱠᱷᱚᱱ ᱚᱱᱠᱟ ᱫᱩᱞᱟᱹᱲ ᱥᱟᱹᱜᱟᱹᱭ ᱛᱟᱦᱮᱸ ᱠᱟᱱ ᱛᱟᱹᱠᱤᱱᱟ᱾
ᱦᱩᱸ
ᱛᱟᱨᱯᱚᱨ ᱩᱱᱠᱤᱱ ᱛᱟᱞᱟ ᱨᱮ ᱢᱟᱭᱟ ᱥᱟᱹᱜᱟᱹᱭ ᱢᱟ ᱛᱟᱦᱮᱸ ᱠᱟᱱ ᱜᱮᱭᱟ, ᱚᱱᱟ ᱛᱟᱞᱟᱛᱮ ᱚᱲᱟᱜ ᱦᱚᱲᱟᱜ ᱚᱱᱮ ᱠᱩᱥᱤ ᱨᱟᱹᱡᱤ ᱵᱟᱝ ᱥᱮ ᱚᱱᱠᱟᱱᱟᱜ ᱢᱤᱫ ᱴᱟᱹᱱ ᱮᱴᱟᱜ ᱨᱮ ᱧᱮᱞ ᱧᱮᱯᱮᱞ ᱠᱟᱛᱮᱫ ᱠᱚ ᱪᱮᱫ ᱞᱤᱧ ᱞᱟᱹᱭᱟ ᱢᱟᱱᱮ ᱠᱚ ᱡᱟᱶᱟᱭ ᱠᱟᱫᱮᱭᱟ᱾
ᱦᱮᱸ,
ᱟᱫᱚ ᱚᱱᱮ ᱚᱱᱟ ᱜᱷᱚᱴᱚᱱᱟ ᱜᱮ ᱡᱟᱦᱟᱸ ᱫᱚ ᱜᱷᱚᱴᱟᱣᱮᱱ ᱟᱹᱰᱤ ᱫᱩᱠ ᱨᱮᱱᱟᱜ ᱞᱟᱹᱭ ᱛᱮᱦᱚᱸ ᱟᱹᱰᱤ ᱠᱚᱥᱴᱚ ᱞᱤᱧ ᱟᱹᱭᱠᱟᱹᱣᱮᱫ-ᱟ᱾ ᱢᱮᱱᱠᱷᱟᱱ ᱪᱤᱠᱟᱹᱭ ᱟᱹᱵᱤᱱ ᱜᱷᱚᱴᱟᱣ ᱩᱛᱟᱹᱨ ᱠᱟᱱ ᱨᱮᱫᱚ᱾ ᱦᱳᱭ, ᱫᱩᱞᱟᱹᱲ ᱢᱟ ᱫᱩᱞᱟᱹᱲ ᱜᱮ ᱟᱫᱚ, ᱦᱳᱭ, ᱦᱳᱭ,
ᱦᱮᱸ ᱵᱟᱰᱟᱭ ᱦᱚᱪᱚᱞᱤᱧ ᱢᱮ,
ᱫᱩᱞᱟᱹᱲ ᱢᱟ, ᱦᱳᱭ, ᱫᱩᱞᱟᱹᱲ ᱢᱟᱠᱤᱱ ᱫᱩᱞᱟᱹᱲ ᱟᱠᱟᱫ, ᱢᱮᱱᱠᱷᱟᱱ? ᱚᱸᱰᱮ ᱮᱴᱟᱜ ᱨᱮᱠᱚ ᱡᱟᱶᱟᱭ ᱠᱮᱫᱮᱭᱟ ᱛᱚ᱾ ᱠᱚᱲᱟ ᱯᱟᱦᱴᱟ ᱦᱚᱸ ᱵᱟᱭ ᱵᱩᱡᱷᱟᱹᱣ ᱫᱟᱲᱮᱭᱟᱫᱟᱢ, ᱮᱠᱪᱩᱭᱮᱞᱤ, ᱚᱱᱟ ᱡᱟᱦᱟᱸ ᱟᱵᱚᱣᱟᱜ ᱧᱮᱞ ᱧᱮᱯᱮᱞ ᱥᱚᱢᱟᱡᱽ ᱨᱮᱱᱟᱜ, ᱧᱮᱞ ᱧᱮᱯᱮᱞ ᱦᱩᱭᱱᱟ ᱛᱚ ᱟᱫᱚ ᱚᱱᱟ ᱦᱚᱨᱚᱜ ᱪᱤᱱ ᱩᱛᱟᱹᱨ ᱠᱮᱫᱮᱭᱟᱠᱚ ᱟᱫᱚ ᱠᱩᱲᱤ ᱜᱤᱫᱽᱨᱟᱹ ᱦᱚᱸ ᱵᱟᱭ ᱵᱩᱡᱷᱟᱹᱣ ᱫᱟᱲᱮᱭᱟᱫᱟ᱾ ᱛᱟᱨᱯᱚᱨ ᱠᱚᱲᱟ ᱜᱤᱫᱟᱹᱨ ᱯᱷᱳᱱ ᱡᱩᱜᱽ ᱛᱚ, ᱯᱷᱳᱱ ᱛᱮᱭ ᱞᱟᱹᱭ ᱟᱫᱮᱭᱟ ᱱᱤᱝᱠᱟᱹ ᱤᱱᱠᱟᱹ ᱜᱷᱚᱴ ᱴᱚᱱᱟ ᱜᱷᱚᱴᱟᱣ, ᱢᱟᱱᱮ ᱦᱚᱨᱚᱜ ᱠᱟᱹᱫᱤᱧᱟᱠᱚ ᱛᱚ ᱦᱚᱨᱚᱜ ᱢᱟᱱᱮ ᱵᱟᱨᱼᱯᱮ ᱫᱤᱱ ᱯᱚᱨᱜᱮ ᱵᱟᱯᱞᱟ ᱦᱩᱭᱱᱟ᱾ ᱛᱟᱭᱚᱢ ᱤᱱᱟᱹ ᱛᱟᱭᱚᱢ ᱵᱟᱯᱞᱟ ᱦᱩᱭᱱᱟ ᱛᱚ, ᱛᱟᱨᱯᱚᱨᱮ ᱵᱟᱯᱞᱟ ᱡᱟᱦᱟᱸ ᱟᱵᱚᱣᱟᱜ ᱵᱟᱨ ᱯᱮ ᱫᱤᱱ ᱯᱚᱨ ᱩᱱᱠᱤᱱ ᱠᱤᱱ ᱴᱷᱤᱠᱟᱹ ᱧᱟᱢ ᱠᱮᱫᱟ, ᱵᱟᱝ ᱢᱟ ᱩᱱ ᱟᱞᱟᱝ ᱵᱮᱜᱚᱨ ᱦᱚᱸ ᱵᱟᱞᱟᱝ ᱛᱟᱦᱮᱸ ᱫᱟᱲᱮᱭᱟᱜ-ᱟ᱾ ᱡᱟᱦᱟᱸᱭ ᱴᱷᱮᱱ ᱠᱚ ᱡᱟᱶᱟᱭ ᱠᱟᱫᱮ ᱩᱱᱤ ᱢᱟ ᱵᱟᱭ ᱵᱩᱡᱷᱟᱹᱣ ᱟᱠᱟᱜ-ᱟ ᱥᱮ ᱱᱩᱠᱤᱱᱟᱜ ᱫᱩᱞᱟᱹᱲ ᱥᱚᱢᱯᱚᱨᱠᱚ ᱛᱟᱦᱮᱸ ᱠᱟᱱᱟ ᱥᱮ ᱪᱮᱫ ᱛᱟᱦᱮᱸ ᱠᱟᱱᱟ᱾ ᱩᱱᱤ ᱢᱟ ᱱᱚᱨᱢᱟᱞ ᱜᱮᱛᱚ᱾
ᱦᱩᱸ,
ᱚᱱᱠᱟ ᱚᱱᱠᱟ ᱠᱟᱛᱮᱫ ᱜᱮ ᱱᱩᱠᱤᱱ ᱫᱚᱠᱤᱱ ᱟᱸᱜᱤᱨ ᱱᱟ᱾ ᱩᱱᱤ ᱵᱟᱹᱦᱩ ᱠᱩᱲᱤ ᱫᱚᱭ ᱟᱸᱜᱤᱨ ᱠᱮᱫᱮᱭᱟ ᱟᱸᱜᱤᱨᱮᱱ ᱛᱟᱭᱚᱢ ᱛᱮ ᱚᱲᱟᱜ ᱥᱮᱱ ᱠᱟᱛᱮᱫ ᱚᱲᱟᱜ ᱨᱮᱢᱟ ᱟᱹᱰᱤ ᱱᱮᱭᱟ ᱠᱟᱹᱯᱷᱟᱹᱨᱤ ᱱᱟᱠᱚ ᱚᱰᱳᱠ ᱪᱟᱞᱟᱣ ᱱᱟᱹᱠᱤᱱ, ᱛᱟᱭᱚᱢ ᱛᱮ ᱵᱚᱸᱜᱟ ᱛᱟᱞᱟᱭ ᱱᱟᱠᱤᱱ ᱩᱱᱠᱤᱱ ᱫᱚ᱾
ᱚᱸ ᱢᱟᱱᱮ ᱢᱤᱫ ᱦᱚᱲ ᱜᱮ, ᱥᱮ ᱵᱟᱱᱟ ᱦᱚᱲ ᱜᱮ?
ᱵᱟᱱᱟ ᱦᱚᱲ ᱜᱮ᱾ ᱟᱫᱚ ᱱᱚ-ᱚ ᱱᱟ ᱵᱚᱸᱜᱟ ᱛᱟᱞᱟ ᱡᱤᱱᱤᱥ ᱠᱚ ᱫᱚ ᱟᱵᱮᱱ ᱛᱤᱱᱟᱹᱜ ᱜᱟᱱ ᱵᱮᱥ ᱵᱟᱹᱲᱤᱡ ᱵᱮᱱ ᱢᱚᱱᱮᱭᱟ ᱟᱵᱮᱱ?
ᱚᱵᱚᱥᱥᱳᱭ, ᱮᱠᱪᱩᱭᱮᱞᱤ ᱟᱹᱞᱤᱧᱟᱜ ᱱᱚᱣᱟ ᱜᱩᱱᱟᱹ ᱨᱮᱱᱟᱜ ᱡᱟᱦᱟᱸ ᱛᱤᱱᱟᱹᱜ ᱵᱩᱡᱽ
ᱢᱟᱱᱮ ᱮᱠᱪᱩᱭᱮᱞᱤ ᱢᱟᱱᱮ ᱵᱷᱩᱞ ᱢᱟ ᱵᱷᱩᱞ ᱟᱠᱟᱱ ᱜᱮ, ᱡᱚᱠᱷᱚᱱ ᱜᱮ ᱠᱩᱲᱤ ᱜᱤᱫᱽᱨᱟᱹ ᱡᱟᱶᱟᱭ ᱱᱟ ᱦᱚᱭᱛᱳ ᱠᱩᱲᱤ ᱜᱤᱫᱟᱹᱨ ᱫᱚ ᱢᱟᱱᱮ ᱩᱱᱟᱹᱜ ᱮᱠᱴᱟ ᱵᱩᱡᱽ ᱵᱟᱝ ᱛᱟᱦᱮᱱᱟ, ᱠᱩᱲᱤ ᱜᱤᱫᱟᱹᱨ ᱠᱚ ᱵᱟᱯᱞᱟ ᱠᱟᱫᱮ ᱜᱮᱭᱟ ᱡᱳᱨ ᱡᱳᱵᱚᱥᱛᱤ ᱛᱚᱵᱮ ᱚᱸᱰᱮ ᱫᱚ ᱟᱵᱚ ᱡᱟᱦᱟᱸᱭ ᱠᱚᱲᱟ ᱜᱤᱫᱟᱹᱨ ᱡᱟᱦᱟᱸᱭ ᱟᱨ ᱢᱤᱫᱴᱤᱡ ᱛᱟᱦᱮᱸ ᱞᱮᱱᱟ, ᱡᱟᱦᱟᱸᱭ ᱡᱟᱶᱟᱭ ᱵᱟᱦᱩ ᱵᱟᱫ ᱠᱟᱛᱮᱫ᱾
ᱦᱳᱭ, ᱦᱳᱭ,
ᱩᱱᱤ ᱠᱚᱲᱟ ᱜᱤᱫᱟᱹᱨ ᱜᱮ ᱢᱟᱱᱮ ᱱᱤᱦᱟᱹᱛᱤ ᱢᱟᱱᱮ ᱵᱩᱡ ᱫᱚᱨᱠᱟᱨ ᱛᱟᱦᱮᱸ ᱠᱟᱱ ᱛᱟᱭᱟ᱾ ᱠᱟᱨᱚᱱ ᱩᱱᱤ ᱫᱚ ᱢᱤᱫᱴᱤᱡ ᱦᱚᱲᱦᱚ ᱦᱚᱲ ᱪᱮᱛᱟᱱ ᱦᱚᱲ ᱥᱮ᱾ ᱢᱟᱱᱮ ᱦᱚᱲ ᱨᱮᱱ ᱦᱚᱲ ᱟᱨ ᱪᱮᱫ ᱩᱱᱤ ᱫᱚ᱾ ᱮᱠᱪᱩᱭᱮᱞᱤ ᱫᱚ ᱢᱟᱱᱮ ᱪᱤᱱᱛᱟᱹ ᱵᱷᱟᱵᱽᱱᱟ ᱠᱟᱛᱮᱫ ᱧᱮᱞ ᱞᱮᱠᱷᱟᱱ ᱫᱚ ᱩᱱᱤ ᱫᱚ ᱢᱟᱱᱮ ᱚᱱᱠᱟ ᱢᱟᱱᱮ ᱟᱸᱜᱤᱨ ᱫᱚᱨᱠᱟᱨ ᱫᱚ ᱵᱟᱝ ᱛᱟᱦᱮᱸᱮᱱᱟ, ᱠᱟᱨᱚᱱ ᱢᱟᱱᱮ ᱟᱢ ᱫᱚᱢ ᱧᱟᱢ ᱠᱚᱜᱮᱭᱟ ᱮᱴᱟᱜ ᱠᱚ ᱢᱟᱱᱮ ᱦᱮᱸ᱾
ᱦᱚᱭ, ᱦᱚᱭ,
ᱟᱨ ᱩᱱᱠᱤᱱ ᱡᱮ ᱚᱱᱮ ᱢᱤᱫᱴᱤᱡ ᱟᱭᱳᱼᱵᱟᱵᱟᱣᱟᱜ ᱟᱥᱟ ᱵᱷᱚᱨᱥᱟ ᱥᱮ ᱵᱟᱱᱟ ᱦᱚᱲ ᱟᱭᱳᱼᱵᱟᱵᱟ ᱨᱮᱱ ᱜᱟᱨᱡᱮᱱ ᱠᱩᱥᱤ ᱨᱟᱹᱡᱤ ᱠᱟᱛᱮᱫ, ᱦᱮᱸ, ᱚᱱᱟ ᱢᱟᱱᱮ ᱚᱱᱠᱟ ᱠᱟᱛᱮᱫ ᱱᱤᱛᱚ ᱠᱩᱥᱤ ᱨᱟᱹᱡᱤ ᱠᱟᱛᱮᱫ ᱢᱟᱱᱮ ᱠᱤᱱ ᱵᱟᱯᱞᱟ ᱠᱟᱫ ᱠᱤᱱᱟᱹ ᱠᱚ, ᱮᱨᱯᱚᱨ ᱱᱩᱭ ᱡᱟᱦᱟᱸᱭ ᱡᱟᱶᱟᱭ ᱵᱟᱹᱵᱩᱭ ᱵᱮᱱᱟᱣ ᱞᱮᱱᱫᱚ, ᱟᱵᱮᱱᱟᱜ ᱞᱟᱹᱭ ᱨᱮ ᱡᱟᱦᱟᱸ ᱟᱵᱮᱱ ᱡᱟᱶᱟᱭ ᱵᱟᱹᱵᱩᱭ ᱵᱮᱱᱟᱣ ᱞᱮᱱ, ᱩᱱᱤ ᱡᱟᱢᱟᱭ ᱵᱟ. ᱵᱩ ᱫᱚ ᱦᱳ ᱛᱚ ᱚᱱᱟ ᱩᱱᱟᱹᱜ ᱩᱱᱟᱹᱜ ᱠᱤᱪᱷᱩ ᱫᱚ ᱚᱱᱟ ᱫᱚ ᱵᱟᱲᱟᱭ ᱫᱚ ᱵᱟᱝ ᱛᱟᱦᱮᱸ ᱞᱮᱱ ᱛᱟᱭᱟ᱾ ᱛᱚᱵᱮ ᱩᱱᱤ ᱦᱚᱸ ᱠᱩᱥᱤ ᱨᱟᱹᱡᱤᱭᱮ ᱠᱟᱱᱟᱭ, ᱛᱚᱵᱮ ᱚᱸᱰᱮ ᱡᱩᱫᱤ ᱩᱱᱤ ᱡᱟᱦᱟᱸ ᱵᱟᱹᱦᱩ ᱜᱤᱫᱟᱽᱹᱨ, ᱵᱟᱹᱦᱩ ᱜᱤᱫᱟᱹᱨ ᱡᱩᱫᱤ ᱡᱟᱶᱟᱭ ᱵᱟᱹᱵᱩ ᱱᱤᱦᱟᱹᱛᱤ ᱞᱟᱹᱭᱟᱭ ᱠᱮᱟᱭ ᱛᱟᱦᱚᱞᱮ ᱚᱵᱚᱥᱚᱭ ᱩᱱᱤ ᱡᱟᱶᱟᱭ ᱵᱟᱹᱵᱩ ᱠᱤᱪᱷᱩ ᱠᱤᱪᱷᱩᱭ ᱵᱩᱡ᱾ ᱢᱟᱱᱮ ᱡᱩᱫᱤ ᱵᱩᱡ, ᱢᱟᱱᱮ ᱵᱩᱡᱷᱩᱱ ᱛᱚ ᱦᱚᱲ, ᱡᱩᱫᱤ ᱛᱟᱦᱮᱸ ᱠᱚᱜ ᱠᱮᱭᱟ ᱛᱟᱦᱚᱞᱮ ᱚᱵᱚᱥᱚᱭ ᱵᱩᱡ ᱠᱮᱭᱟᱭ, ᱟᱫᱚ ᱱᱩᱭ ᱢᱟᱹᱭ ᱜᱤᱫᱟᱽᱹᱨᱟᱹ ᱡᱟᱦᱟᱸᱭ ᱵᱟᱹᱦᱩ ᱜᱤᱫᱽᱨᱟᱜ ᱵᱟᱹᱦᱩ ᱜᱤᱫᱽᱟᱹᱨᱟᱜ ᱦᱚᱸ ᱵᱷᱩᱞ ᱠᱟᱱᱟ᱾ ᱡᱮᱦᱮᱛᱩ ᱚᱲᱟᱜ ᱦᱚᱲ ᱜᱟᱨᱡᱮᱱ ᱛᱮ ᱵᱟᱠᱚ ᱵᱟᱛᱟᱣᱮᱫᱼᱟ ᱚᱵᱚᱥᱚᱭ ᱩᱱᱠᱩ ᱦᱚᱸ ᱡᱚᱛᱚ ᱚᱲᱟᱜ ᱜᱟᱨᱡᱮᱱ ᱴᱟᱜ ᱢᱤᱫᱴᱤᱡ ᱥᱚᱠ ᱛᱟᱦᱮᱱᱟ ᱛᱚ ᱵᱮᱥᱛᱮ ᱵᱟᱹᱦᱩ ᱵᱚ ᱟᱹᱜᱩ ᱠᱚᱣᱟ ᱵᱮᱥ ᱛᱮᱵᱚ ᱡᱟᱸᱣᱟᱭ ᱠᱟᱭᱟ ᱦᱮᱸ᱾
ᱛᱚᱵᱮ ᱦᱚᱭᱛᱚ ᱚᱱᱟ ᱚᱱᱟ ᱚᱵᱚᱥᱚᱭ ᱠᱚ ᱡᱨ ᱠᱮᱫᱮ ᱜᱮᱭᱟ, ᱛᱚᱵᱮ ᱚᱸᱰᱮ ᱩᱱᱤ ᱵᱟᱹᱦᱩ ᱜᱤᱫᱟᱽᱹᱨ ᱡᱟᱦᱟᱸᱭ ᱫᱚ ᱩᱱᱤ ᱦᱩ ᱩᱱᱠᱤᱱ ᱩᱱᱤ ᱫᱚ ᱛᱚᱵᱮ ᱞᱟᱹᱭ ᱫᱚᱨ ᱫᱚᱨᱠᱟᱨᱟ ᱛᱟᱦᱮᱸ ᱞᱮᱱᱟ ᱩᱱᱤ ᱡᱟᱦᱟᱸᱭ ᱡᱟᱶᱟᱭ ᱵᱟᱹᱵᱩ᱾ ᱡᱮ ᱤᱧ ᱫᱚ ᱱᱚᱝᱠᱟ ᱝᱠᱟ ᱵᱮᱯᱟᱨ ᱤᱧ ᱫᱚ ᱱᱩᱭ ᱪᱷᱟᱲᱟ ᱢᱟᱱᱮ ᱵᱟᱹᱧ ᱛᱟᱦᱮᱸ ᱠᱮᱭᱟ ᱟᱨ ᱪᱮᱫ᱾ ᱛᱟᱦᱚᱞᱮ ᱩᱱᱤ ᱱᱤᱦᱟᱹᱛᱮ ᱩᱱᱤ ᱵᱩᱡᱽ ᱠᱮᱭᱟ᱾ ᱛᱚᱵᱮ ᱱᱚᱣᱟ ᱫᱚ ᱢᱤᱫ ᱦᱤᱥᱟᱹᱵ ᱫᱚ ᱢᱟᱱᱮ ᱡᱟᱶᱟᱭ ᱵᱟᱹᱵᱩ ᱫᱚ ᱟᱹᱰᱤ ᱠᱚᱥᱴᱚ ᱨᱮᱱᱟᱜ ᱠᱟᱛᱷᱟ ᱠᱟᱱᱟ᱾ ᱟᱨ ᱱᱩᱠᱤᱱ ᱦᱚᱸ ᱢᱟᱱᱮ ᱚᱵᱚᱥᱚᱭ ᱟᱸᱜᱤᱨ ᱫᱚ ᱵᱮᱱ ᱟᱸᱜᱤᱨᱱᱟ ᱛᱚᱵᱮ ᱜᱚᱡ ᱨᱮᱱᱟᱜ ᱯᱨᱚᱭᱚᱡᱚᱱ ᱫᱚ ᱮ ᱮᱠᱟᱞ ᱜᱮ ᱢᱟᱱᱮ ᱵᱟᱝ ᱛᱟᱦᱮᱸ ᱠᱟᱱᱟ ᱟᱨ ᱪᱮᱫ,
ᱦᱮᱸ,
ᱱᱤᱛᱚᱜ ᱟᱵᱚ ᱡᱟᱦᱟᱸ ᱢᱮᱱᱫᱚ ᱢᱟᱺᱡᱷᱤ ᱯᱟᱨᱜᱟᱱᱟ ᱥᱮ ᱟᱨ ᱪᱮᱫ ᱚᱱᱠᱟᱱᱟᱜ ᱢᱤᱫᱴᱤᱡ ᱜᱚᱞ ᱯᱚ ᱛᱟᱞᱟᱛᱮ ᱥᱚᱢᱟᱫᱷᱟᱱ ᱦᱩᱭ ᱠᱚᱜᱼᱟ᱾ ᱡᱟᱦᱟᱸ ᱛᱤᱱᱟᱹᱜ ᱟᱨ ᱪᱮᱫ? ᱚᱱᱠᱟᱱᱟᱜ. ᱮᱸᱴᱠᱮᱴᱚᱬᱮ ᱠᱚ ᱥᱚᱢᱟᱫᱷᱟᱱ ᱵᱟᱲᱟᱟᱣ ᱟᱠᱟᱱᱟ᱾ ᱩᱱᱠᱤᱱᱟᱜᱹ ᱢᱟᱱᱮ ᱜᱚᱡ ᱫᱚᱨᱠᱟᱨ ᱫᱚ ᱢᱟᱱᱮ ᱵᱟᱝ ᱛᱟᱦᱮᱸ ᱠᱟᱱᱟ ᱟᱨ ᱪᱮᱫ᱾
ᱮᱜᱫᱚᱢ, ᱟᱹᱞᱤᱧ ᱦᱚᱸ ᱚᱱᱠᱟ ᱜᱮᱞᱤᱧ ᱢᱚᱱᱮᱭᱟ᱾
ᱦᱮᱸ ᱦᱮᱸ ᱟᱸᱜᱤᱨ ᱢᱟᱵᱮᱱ ᱟᱜᱤᱨᱮᱱ ᱜᱮᱭᱟ ᱛᱟᱦᱚᱞᱮ ᱟᱵᱮᱱ ᱚᱱᱛᱮ ᱥᱩᱠᱛᱮ ᱥᱚᱝᱥᱟᱨ ᱵᱮᱱ᱾ ᱥᱮ ᱪᱮᱫ ᱟᱵᱮᱱᱟᱜ ᱪᱮᱫ ᱪᱤᱱᱛᱟᱹ ᱵᱷᱟᱵᱱᱟ ᱚᱱᱟ ᱱᱤᱭᱮ,
ᱦᱚᱭ, ᱦᱚᱭ, ᱟᱹᱵᱮᱱ ᱥᱩᱠ ᱥᱟ. ᱱᱛᱤ ᱛᱮ ᱡᱤᱭᱚᱱ ᱠᱷᱟᱸᱰᱟᱣ ᱵᱮᱱ,
ᱦᱩᱸ,
ᱚᱣᱟ ᱵᱚᱸᱜᱟ ᱛᱟᱞᱟ ᱡᱤᱱᱤᱥ ᱤᱭᱟᱹ ᱡᱟᱦᱟᱸ ᱵᱚᱱ ᱢᱮᱛᱟᱜ ᱠᱟᱱ, ᱜᱚᱡ ᱜᱚᱯᱚᱡ ᱡᱤᱱᱤᱥᱛᱮᱫ ᱫᱚ ᱟᱹᱰᱤ ᱱᱚᱣᱟ ᱫᱚ ᱵᱷᱩᱞ ᱡᱤᱱᱤᱥ ᱠᱟᱱ ᱜᱮᱭᱟ᱾ ᱢᱟᱹᱱᱢᱤ ᱡᱚᱱᱚᱢ ᱵᱚᱱ ᱧᱟᱢ ᱠᱟᱫᱟ
ᱦᱮᱸ ᱟᱨ ᱮᱠᱪᱩᱭᱮᱞᱤ ᱦᱩᱭᱩᱜ ᱠᱟᱱᱟ ᱟᱵᱚ ᱥᱟᱱᱛᱟᱲ ᱜᱮ ᱱᱚᱜᱼᱚ ᱱᱟ ᱚᱱᱟ ᱯᱳᱭᱞᱳ ᱨᱤᱧ ᱞᱟᱹᱭ ᱠᱮᱫ ᱱᱚᱜᱚᱼᱱᱟ ᱫᱩᱞᱟᱹᱲ ᱫᱩᱯᱟᱹᱲ ᱱᱤᱭᱟᱹ ᱫᱚ ᱟᱵᱚ ᱥᱟᱱᱛᱟᱲ ᱜᱮ ᱫᱚᱢᱮ ᱪᱟᱯ ᱵᱚᱱ ᱦᱟᱛ ᱛᱟᱣᱟ᱾ ᱢᱮᱱᱠᱷᱟᱱ ᱫᱤᱠᱩ ᱪᱷᱟᱹᱛᱤᱠ ᱫᱚ ᱱᱚᱣᱟ ᱤᱠᱟᱹ ᱛᱮᱫᱚ ᱩᱱᱟᱹᱜ ᱮᱠᱴᱟ ᱢᱟᱱᱮ ᱡᱤᱣᱤ ᱫᱚ ᱵᱟᱠᱚ ᱮᱢᱟ᱾ ᱦᱮᱸ,
ᱦᱩᱸ, ᱦᱩᱸ,
ᱟᱵᱚ ᱥᱟᱱᱛᱟᱲ ᱪᱤᱠᱟᱹᱛᱮ ᱪᱚᱝ ᱟᱹᱞᱤᱧ ᱱᱤᱭᱟᱹ ᱵᱟᱹᱞᱤᱧ ᱵᱩᱡᱽ ᱫᱟᱲᱮᱭᱟᱜᱼᱟ ᱪᱤᱠᱟᱹᱛᱮ ᱱᱩᱱᱟᱹᱜ ᱱᱚᱣᱟ ᱟᱵᱚ ᱥᱟᱱᱛᱟᱲ ᱥᱚᱢᱟᱡᱽ ᱨᱮ ᱱᱚᱜᱼᱚ ᱱᱟ ᱢᱟᱱᱮ ᱡᱚᱛᱚ ᱠᱟᱹᱢᱤ ᱠᱷᱚᱱᱟᱜ ᱦᱮᱸ ᱱᱚᱜᱼᱚᱭ ᱡᱮ ᱥᱚᱨᱠᱟᱨ ᱯᱟᱦᱴᱟ ᱠᱷᱚᱱᱟᱜ ᱦᱮᱱᱛᱮᱱ ᱥᱩᱡᱚᱜᱽ ᱥᱩᱵᱤᱫᱷᱟ ᱥᱮ ᱪᱟᱹᱠᱨᱤ ᱞᱮᱠᱟᱱᱟᱜ ᱚᱱᱠᱟᱱᱟᱜ ᱧᱟᱢᱚᱜ ᱠᱟᱱᱟ᱾ ᱚᱱᱟ ᱠᱚ ᱱᱤᱭᱣ ᱫᱚ ᱩᱱᱟᱹ ᱮᱠᱴᱟ ᱟᱵᱣᱟᱜ ᱫᱷᱭᱟᱱ ᱵᱟᱹᱱᱩᱜ- ᱟ᱾ ᱛᱚᱵᱮ ᱟᱵᱚᱣᱟᱜ ᱢᱩᱞ ᱫᱷᱮᱭᱟᱱ ᱫᱚ ᱦᱩᱭᱩᱜ ᱠᱟᱱᱟ ᱱᱚᱜᱼᱱᱟ ᱫᱩᱞᱟᱹᱲ᱾ ᱫᱩᱞᱟᱹᱲ, ᱱᱟᱥᱮᱱᱟᱜ ᱜᱤᱫᱽᱨᱟᱹᱭ ᱡᱩᱣᱟᱹᱱ ᱮᱱᱟ ᱤᱱᱟᱹ ᱠᱷᱟᱱ ᱜᱮ ᱫᱩᱞᱟᱹᱲᱮ ᱥᱮᱸᱬᱟ ᱠᱮᱫᱟ᱾ ᱦᱮᱸ, ᱛᱚᱵᱮ ᱟᱹᱞᱤᱧᱟᱜ ᱡᱚᱛᱚ ᱥᱚᱢᱵᱷᱚᱵᱽ ᱢᱟᱱᱮ ᱟᱵᱚ ᱡᱟᱦᱟ ᱛᱤᱱᱟᱹᱜ ᱟᱵᱚ ᱫᱚ ᱦᱚᱳᱭᱛᱳ ᱠᱤᱪᱷᱩ ᱢᱟᱱᱮ ᱢᱤᱪᱩᱨᱤᱴᱤ ᱵᱚᱭᱚᱥ ᱦᱩᱭ ᱠᱟᱱ ᱛᱟᱵᱚᱱᱟ ᱟᱵᱚ ᱵᱚᱱ ᱵᱩᱡ ᱮᱜᱼᱟ ᱡᱟᱸᱦᱟᱭ ᱠᱚ ᱟᱵᱚ ᱠᱷᱚᱱ ᱦᱩᱰᱤᱧ ᱧᱚᱜ ᱠᱚ ᱢᱮᱱᱟᱜ ᱠᱚᱣᱟ ᱢᱟᱹᱭ ᱛᱟ ᱠᱚ ᱥᱮ ᱵᱟᱹᱵᱩ ᱛᱮᱠᱚ ᱩᱱᱠᱩ ᱠᱚ ᱱᱤᱦᱟᱹᱛᱤ ᱟᱵᱚ ᱵᱩᱡᱷᱟᱹᱣ ᱫᱚᱨᱠᱟᱨ ᱠᱟᱱᱟ ᱡᱮ ᱟᱵᱚ ᱫᱚ ᱱᱚᱝᱠᱟ ᱟᱞᱚᱵᱚᱱ ᱠᱟᱹᱢᱤ ᱢᱟ ᱟᱵᱚ ᱚᱵᱳᱥᱥᱚ ᱱᱚᱣᱟ ᱢᱤᱪᱩᱨᱤᱴᱤ ᱵᱚᱭᱮᱥ ᱦᱩᱭ ᱞᱮᱱᱠᱷᱟᱱ ᱢᱟᱹᱭ ᱟᱢᱦᱚᱸ ᱚᱲᱟᱜ ᱦᱚᱲᱟᱜ ᱠᱩᱥᱤ ᱛᱮᱠᱚ ᱡᱟᱶᱟᱭ ᱠᱟᱢᱟ ᱥᱮ ᱢᱮᱤᱪᱩᱨᱤᱴᱤ ᱵᱚᱭᱮᱥ ᱦᱩᱭ ᱞᱮᱱ ᱛᱟᱢ ᱠᱷᱟᱱ ᱚᱵᱳᱥᱥᱳᱭ ᱟᱢᱦᱚᱸ ᱩᱱᱦᱚᱸ ᱢᱟᱱᱮ ᱫᱩᱞᱟᱹᱲ ᱦᱚᱸ ᱫᱚᱨᱠᱟᱨ ᱠᱟᱱᱟ, ᱦᱩᱸ᱾
ᱦᱳᱭ᱾ ᱮᱠᱪᱩᱭᱮᱞᱤ, ᱮᱠᱪᱩᱭᱮᱞᱤ ᱞᱤᱧ ᱢᱚᱱᱮᱭᱟ ᱱᱚᱣᱟ ᱫᱚ ᱮᱠᱪᱩᱭᱮᱞᱤ ᱠᱚᱢ ᱵᱚᱭᱮᱥ ᱜᱟᱨᱡᱮᱱ ᱠᱚᱣᱟᱜ ᱦᱚᱸ ᱢᱤᱫᱴᱤᱡ ᱫᱟᱭᱤᱛᱛᱚ ᱥᱮ ᱚᱱᱠᱟᱱᱟᱜ ᱤᱭᱟᱹ ᱥᱤᱠᱠᱷᱟ ᱨᱮᱱᱟᱜ ᱚᱵᱷᱟᱵ ᱠᱟᱱ ᱛᱟᱵᱚᱱᱟ᱾
ᱦᱮᱸ᱾
ᱟᱵᱚ ᱜᱟᱨᱡᱮᱱ ᱠᱚᱦᱚᱸ ᱟᱵᱚᱨᱮᱱ ᱜᱤᱫᱽᱨᱟᱹ ᱠᱚ ᱚᱠᱟ ᱞᱮᱠᱟ ᱵᱷᱟᱵ ᱛᱮᱵᱚᱱ ᱫᱚᱦᱚ ᱠᱚᱣᱟ ᱥᱮ ᱚᱠᱟᱞᱮᱠᱟ ᱵᱷᱟᱵ ᱛᱮᱵᱚᱱ ᱪᱟᱞᱟᱣ ᱦᱚᱪᱚ ᱠᱚᱣᱟ ᱛᱟᱲᱟᱢ ᱦᱚᱪᱚ ᱠᱚᱣᱟ ᱵᱚᱱ ᱚᱱᱟ ᱫᱚ ᱟᱵᱚ ᱴᱷᱮᱱ ᱜᱮ ᱡᱚᱛᱚ ᱠᱤᱪᱷᱩ ᱢᱮᱱᱟᱜᱼᱟ ᱢᱮᱱᱟᱜ ᱫᱚ᱾ ᱟᱵᱚ ᱡᱩᱫᱤ ᱵᱚᱱ ᱢᱚᱱᱮᱭᱟ, ᱪᱮᱫ ᱡᱟᱸᱦᱟ ᱞᱮᱠᱟ ᱢᱟᱱᱮ ᱥᱤᱠᱷᱱᱟᱹᱛ ᱮᱢ ᱮᱢᱟᱭᱟ ᱜᱤᱫᱟᱹᱨ ᱫᱚ ᱚᱱᱟ ᱦᱤᱥᱟᱹᱵᱽ ᱦᱚᱸᱭ ᱪᱟᱞᱟᱜ ᱜᱮᱭᱟ᱾
ᱟᱫᱚ ᱵᱟᱝᱜᱮ ᱚᱱᱮ ᱛᱚ ᱯᱩᱭᱞᱩ ᱨᱮᱵᱮᱱ ᱠᱟᱹᱴᱤᱡ ᱟᱞᱤᱧ ᱵᱟᱞᱤᱧ ᱞᱟᱹᱭ ᱪᱷᱚᱸᱲᱮ ᱠᱮᱫᱟ ᱱᱟᱥᱮᱱᱟᱜ? ᱟᱨ ᱥᱮ ᱟᱵᱮᱱ ᱜᱮᱵᱮᱱ ᱞᱟᱹᱭ ᱪᱷᱚᱸᱲᱮ ᱠᱮᱫᱟ ᱢᱟᱱᱮ ᱢᱟᱱᱮ ᱰᱟᱹᱝᱜᱩᱣᱟᱹ ᱠᱩᱲᱤ ᱠᱷᱚᱱ ᱫᱚ ᱢᱟᱱᱮ ᱵᱟᱹᱦᱩ ᱠᱩᱲᱤ ᱮᱸ ᱫᱩᱞᱟᱹᱲ ᱜᱮ ᱰᱷᱮᱨᱚᱜ ᱠᱟᱱᱟ᱾ ᱢᱟᱱᱮ ᱟᱫᱚ ᱪᱤᱠᱟᱹᱛᱮ ᱚᱸᱰᱮ ᱜᱤᱫᱽᱨᱟᱹᱭ ᱥᱩᱫᱷᱨᱟᱹᱜᱼᱟ ᱢᱟᱱᱮ ᱟᱵᱚ ᱦᱳᱭᱛᱳ ᱟᱵᱮᱱ ᱦᱚᱸ ᱟᱹᱣᱨᱤ ᱵᱮᱱ ᱵᱟᱯᱞᱟᱜᱼᱟ ᱥᱮ ᱟᱹᱞᱤᱧ ᱦᱚᱸ ᱟᱹᱣᱨᱤᱞᱤᱧ ᱵᱟᱯᱞᱟᱜᱼᱟ ᱦᱮᱸ,
ᱦᱳᱭ᱾
ᱛᱚᱵᱮ ᱚᱸᱰᱮ ᱫᱚ ᱢᱟᱱᱮ ᱡᱟᱸᱦᱟ ᱛᱤᱱᱟᱹᱜ ᱟᱵᱚ ᱢᱟᱱᱮ ᱟᱵᱚ ᱠᱷᱚᱱ ᱥᱤᱱᱤᱭᱟᱨ ᱵᱚᱭᱮ ᱵᱟᱭᱮᱥ ᱠᱚ ᱟᱨ ᱪᱮᱜ ᱩᱱᱠᱩ ᱠᱚ ᱵᱟᱯᱞᱟ ᱦᱟᱠᱟᱱᱟ ᱮᱨᱯᱚᱨ ᱩᱱ ᱠᱩ ᱠᱚᱣᱟᱜ ᱚᱱᱠᱟ ᱧᱮᱞ ᱵᱟᱲᱟ ᱥᱮ ᱵᱟᱲᱟᱭ ᱢᱮᱱᱟᱜᱼᱟ ᱦᱟᱞᱠᱟ ᱥᱟᱞᱠᱟ, ᱦᱮᱸ ᱛᱚᱵᱮ ᱩᱱᱠᱩ ᱠᱚ ᱦᱚᱲ ᱠᱚ ᱚᱱᱠᱟᱭ ᱫᱟᱠᱚ ᱟᱨ ᱪᱮᱫ, ᱦᱚᱲ ᱵᱟᱹᱦᱩ ᱪᱮᱛᱟᱱ ᱨᱮ ᱟᱨ ᱪᱮᱫ, ᱵᱟᱹᱲᱤᱡ ᱱᱚᱡᱚᱨ ᱥᱮ ᱩᱱᱤ ᱥᱟᱶ ᱨᱚᱲ ᱜᱚᱞᱯᱷᱚ ᱯᱟᱨᱥᱳᱱᱟᱞ ᱦᱟᱹᱵᱤᱡ, ᱟᱨ ᱮᱠᱪᱩᱭᱮᱞᱤ ᱞᱟᱸᱫᱟ ᱵᱟᱲᱟᱜ ᱚᱱᱟ ᱠᱚᱫᱚ ᱚᱵᱚᱥᱥᱳᱭ ᱴᱷᱤᱠ ᱜᱮᱭᱟ ᱟᱵᱚ ᱥᱚᱢᱟᱡᱽ ᱨᱮ ᱢᱮᱱᱟᱜᱼᱟ, ᱞᱟᱸᱫᱟ ᱵᱟᱲᱟ ᱦᱚᱸ ᱫᱚᱨᱠᱟᱨ ᱠᱟᱱᱟ᱾ ᱡᱮᱦᱮᱛᱩ ᱤᱨᱤᱞᱤᱧ ᱠᱚᱲᱟ ᱫᱚ ᱞᱟᱸᱫᱟ ᱵᱟᱲᱟ ᱦᱚᱸ ᱵᱟᱢ ᱞᱟᱸᱫᱟ ᱵᱟᱲᱟᱭ ᱞᱮᱠᱷᱟᱱ ᱚᱱᱟ ᱦᱚᱸ ᱮᱴᱟᱜ ᱨᱚᱠᱚᱢᱚᱜᱼᱟ᱾
ᱴᱷᱤᱠ ᱴᱷᱤᱠ᱾
ᱛᱚᱵᱮ ᱱᱚᱜᱼᱱᱟ ᱡᱤᱱᱤᱥ ᱟᱹᱞᱤᱧᱟᱜ ᱠᱟᱹᱴᱤᱡ ᱦᱚᱸ ᱠᱩᱥᱤ ᱵᱟᱹᱱᱩᱜᱼᱟ ᱢᱟᱱᱮ ᱵᱟᱹᱦᱩ ᱵᱟᱹᱦᱩ ᱪᱮᱛᱟᱱ ᱨᱮ ᱢᱟᱱᱮ ᱫᱩᱞᱟᱹᱲ ᱟᱨ ᱪᱮᱫ᱾
ᱦᱳᱭ᱾ ᱮᱠᱪᱩᱭᱮᱞᱤ ᱱᱚᱝᱠᱟ ᱫᱤᱥᱚᱢ ᱨᱮ ᱟᱹᱰᱤ ᱜᱟᱱ ᱪᱟᱞᱟᱜ ᱠᱟᱱᱟ ᱛᱚ ᱟᱫᱚ ᱟᱵᱚᱨᱮᱱ ᱡᱟᱸᱦᱟᱭ ᱯᱚᱨᱮ ᱤᱭᱟᱹ ᱨᱮᱱ ᱦᱚᱸ ᱨᱟᱹᱭ ᱵᱤᱱ᱾
ᱢᱟᱱᱮ ᱚᱱᱮ ᱚᱱᱟ ᱠᱚ ᱧᱮᱞ ᱛᱮᱜᱮ ᱟᱨ ᱪᱮᱫ ᱟᱵᱚ ᱢᱟᱱᱮ ᱟᱵᱚ ᱟᱵᱚ ᱠᱚᱨᱮᱱ ᱜᱤᱫᱽᱨᱟᱹ ᱠᱚ ᱟᱨ ᱪᱮᱫ,